ᱦᱩᱸ ᱦᱮᱞᱳ
ᱟᱸᱡᱚᱢᱚᱜ ᱠᱟᱱᱟ ᱛᱚ᱾
ᱦᱮᱞᱳ ᱚ
ᱦᱮᱞᱳ ᱦᱳᱭ ᱠᱟᱹᱡ ᱠᱟᱹᱡ ᱰᱤᱥᱴᱟᱵᱮᱫ ᱛᱟᱢᱟ ᱠᱟᱹᱡ ᱠᱟᱹᱡ ᱰᱤᱥᱴᱟᱵ ᱮ ᱛᱟᱢᱟᱭ᱾
ᱟᱪᱪᱷᱟ ᱟᱪᱪᱷᱟ
ᱛᱟᱦᱚᱞᱮ ᱯᱮᱥ ᱵᱟᱲᱟᱜ ᱜᱮᱭᱟᱢ?
ᱦᱚᱸ ᱱᱟᱯᱟᱭ ᱵᱟᱲᱟ ᱜᱮ
ᱦᱚᱸ
ᱪᱚᱞᱚ ᱛᱟᱦᱚᱞᱮ, ᱜᱟᱞᱢᱟᱨᱟᱣ ᱠᱚᱞᱟᱝ ᱞᱟᱦᱟ ᱥᱮᱫ ᱥᱮ ᱪᱮᱫ ᱞᱮᱠᱟ?
ᱦᱳᱭ ᱦᱳᱭ, ᱡᱟᱦᱟᱸᱱ ᱦᱟᱲᱟᱢ ᱜᱮ ᱠᱟᱹᱡ ᱵᱟᱝ ᱮᱸᱻ, ᱢᱮᱛᱟᱜ ᱠᱷᱟᱱ ᱚᱱᱟ ᱥᱟᱛᱟᱢ ᱪᱮᱛᱟᱱ ᱨᱮᱜᱮ ᱜᱟᱞᱚᱪ ᱞᱮᱠᱷᱟᱱ ᱱᱟᱯᱟᱭ ᱠᱚᱜᱼᱟ ᱦᱩᱱᱟᱹᱝ᱾
ᱦᱳᱭ ᱥᱟᱛᱟᱢ ᱪᱮᱛᱟᱱ ᱨᱮᱜᱮ ᱜᱟᱞᱚᱪ ᱞᱮ ᱠᱷᱟᱱ ᱱᱟᱯᱟᱭᱚᱜᱼᱟ᱾ ᱢᱟᱥᱮ- ᱪᱮᱫ ᱞᱮᱠᱟᱱ ᱥᱟᱛᱟᱢ ᱞᱟᱝ ᱥᱟᱵᱟ ᱩᱭᱦᱟᱹᱨ ᱛᱟᱞᱟᱝ ᱢᱮ᱾
ᱦᱮᱸ, ᱤᱧᱟᱜ
ᱟᱪᱪᱷᱟ, ᱟᱪᱪᱷᱟ ᱵᱮᱥ ᱞᱮᱠᱟ ᱨᱚᱲ ᱵᱟᱹᱧ ᱟᱸᱡᱚᱢᱮᱫ ᱛᱟᱢᱟ ᱰᱤᱥᱴᱟᱵᱚᱜ ᱠᱟᱱᱟ ᱦᱮᱸ᱾
ᱟᱪᱪᱷᱟ ᱤᱧ ᱞᱟᱹᱭ-ᱟᱹᱧ ᱨᱚᱲ ᱠᱟᱹᱡ ᱰᱤᱥᱴᱟᱵᱚᱜ ᱠᱟᱱ ᱛᱟᱢᱟ ᱵᱟᱹᱧ ᱟᱸᱡᱚᱢ ᱧᱟᱢ ᱮᱫᱟ ᱦᱮᱸ᱾
ᱩᱭᱟᱹᱨ ᱥᱟᱢᱴᱟᱣ ᱟᱠᱟᱜ, ᱟᱫᱚ ᱪᱮᱫ ᱮᱢ ᱩᱭᱦᱟᱹᱨ
ᱦᱮᱞᱳᱣ ᱤᱧᱟᱹᱜ ᱨᱚᱲ ᱟᱸᱡᱚᱢᱚᱜ ᱠᱟᱱᱟ ᱛᱚ?
ᱟᱨ ᱞᱟᱹᱭ ᱟᱹᱧ
ᱟᱺ ᱦᱳᱭ ᱱᱚᱣᱟ ᱨᱮᱫᱚ ᱠᱟᱹᱡ ᱰᱤᱥᱴᱟᱵ ᱜᱮᱭᱟᱭ ᱟᱫᱚ ᱢᱟᱥᱮ ᱱᱤᱛᱚᱜ, ᱱᱤᱛᱚᱜ ᱟᱸᱡᱚᱢᱮᱫᱼᱟ ᱛᱚ?
ᱦᱩᱸ ᱟᱸᱡᱚᱢᱚᱜ ᱠᱟᱱᱟ ᱟᱸᱡᱚᱢᱚᱜ ᱠᱟᱱᱟ᱾
ᱟᱪᱪᱷᱟ ᱟᱪᱪᱷᱟ ᱟᱪᱪᱷᱟ᱾
ᱦᱳᱭ ᱢᱟ ᱫᱚᱲᱦᱟ ᱛᱮ ᱟᱨ ᱢᱤᱫ ᱫᱷᱟᱣ ᱞᱟᱹᱭ ᱛᱟᱞᱟᱝ ᱢᱮ ᱦᱟᱸᱜ ᱪᱮᱫ ᱠᱚᱢ ᱞᱟᱹᱭ ᱠᱮᱜ-ᱟ ᱵᱟᱹᱧ ᱟᱸᱡᱚᱢ ᱞᱮᱜᱼᱟ᱾
ᱦᱚᱸ ᱟᱢᱟᱜ ᱫᱚ ᱟᱸᱡᱚᱢᱚᱜ ᱠᱟᱱᱟ ᱾
ᱦᱳᱭ ᱟᱢᱟᱜ ᱨᱚᱲ ᱜᱮ ᱦᱟᱸᱜ ᱵᱟᱹᱧ ᱟᱸᱡᱚᱢ ᱧᱟᱢᱮᱜᱼᱟ ᱴᱷᱤᱠ ᱴᱷᱟᱠ ᱦᱮᱸ ᱥᱮ, ᱦᱳᱭ ᱥᱟ ᱛᱟᱢ ᱴᱟᱜ ᱪᱮᱜ ᱮᱢ ᱞᱟᱹᱭ ᱠᱮᱫ ᱛᱟᱞᱟᱝᱟ ᱢᱟᱥᱮ ᱞᱟᱹᱭ ᱢᱮ ᱟᱨ ᱢᱤᱫ ᱫᱷᱟᱣ ᱵᱟᱹᱧ ᱟᱸᱡᱚᱢ ᱞᱮᱫᱼᱟ, ᱦᱮᱸ ᱦᱮᱸ ᱦᱮᱸ᱾
ᱟᱫᱚ ᱞᱟᱹᱭ ᱫᱚ ᱤᱧ ᱢᱟ ᱡᱟᱦᱟᱸᱱᱟᱜ ᱵᱟᱹᱧ ᱩᱭᱦᱟᱹᱨ ᱧᱟᱢ ᱜᱚᱫᱮᱜᱼᱟ ᱱᱤᱛᱚᱜ,
ᱟᱫᱚ ᱟᱢ ᱪᱮᱫ ᱮᱢ ᱩᱭᱦᱟᱹᱨ ᱥᱟᱹᱛ ᱟᱠᱟᱜᱼᱟ ᱚᱱᱟ ᱪᱮᱛᱟᱱ ᱨᱮᱜᱮ ᱜᱟᱞᱢᱟᱨᱟᱣ ᱦᱩᱭᱩᱜ
ᱦᱳᱭ, ᱟᱫᱚ ᱦᱮᱛᱳᱜ ᱫᱚ ᱦᱟᱸᱜ ᱱᱚᱣᱟ ᱦᱮᱸᱻ ᱟᱵᱚ ᱱᱚᱣᱟ ᱥᱚᱢᱟᱡᱽ ᱨᱮᱭᱟᱜ
ᱦᱮᱸ᱾
ᱟᱪᱪᱷᱟ ᱟᱵᱚ ᱱᱚᱣᱟ ᱥᱚᱢᱟᱡᱽ ᱵᱟᱨᱮ ᱛᱮᱜᱮ ᱦᱟᱸᱜ ᱞᱟᱝ ᱨᱚ ᱯᱚᱲᱟ ᱠᱟᱹᱡ ᱦᱮᱸ ᱥᱮ, ᱥᱮ ᱪᱮᱫ ᱞᱮᱠᱟᱜᱼᱟ?
ᱟᱸᱡᱚᱢᱚᱜ ᱠᱟᱱᱟ ᱛᱚ ᱤᱧᱟᱹᱜ ᱨᱚᱲ ᱠᱞᱤᱭᱟᱨ ᱥᱟᱺᱦᱤᱡ?
ᱦᱳᱭ ᱦᱳᱭ, ᱢᱟ
ᱦᱳᱭ, ᱟᱫᱚ ᱦᱟᱹᱜ
ᱦᱮᱸ ᱥᱮ ᱦᱚᱸ ᱜᱟᱱᱚᱜ ᱜᱮᱭᱟ᱾
ᱦᱚᱸ ᱟᱫᱚ ᱦᱟᱸᱜ ᱦᱚᱸᱜ-ᱚᱭ ᱥᱚᱢᱟᱡᱽ ᱠᱚᱨᱮ ᱟᱹᱰᱤᱜᱟᱱ ᱠᱟᱹᱡ ᱮᱴᱠᱮᱴᱚᱬᱮ ᱠᱚ ᱧᱮᱞᱚᱜ ᱠᱟᱱᱟ᱾ ᱦᱳᱭ, ᱟᱫᱚ ᱦᱟᱸᱜ ᱦᱚᱜ-ᱚᱭ ᱥᱚᱢᱟᱡᱽ ᱠᱚᱨᱮ ᱟᱹᱰᱤᱜᱟᱱ ᱮᱴᱠᱮᱴᱚᱬᱮ ᱠᱟᱹᱡ ᱠᱤᱪᱷᱩ ᱠᱤᱪᱷᱩ ᱧᱮᱞ ᱵᱟᱲᱟᱜ ᱠᱟᱱ ᱜᱮᱭᱟ ᱦᱮᱸᱥᱮ᱾ ᱡᱮᱢᱚᱱ ᱡᱩᱫᱤ ᱧᱮᱞᱚᱜ ᱠᱟᱱᱟ ᱦᱟᱸᱜ ᱦᱚᱜ-ᱚᱭ ᱯᱨᱳᱜᱨᱟᱢ ᱠᱚ ᱡᱟᱹᱥᱛᱤ ᱦᱳᱭᱳᱜ ᱠᱟᱱᱟ ᱟᱯᱮ ᱥᱮᱫ ᱪᱮᱫ ᱞᱮᱠᱟ ᱱᱚᱣᱟ ᱠᱚ ᱪᱚᱞ ᱛᱤᱱᱟᱹᱜ ᱜᱟᱱ ᱢᱮᱱᱟᱜ-ᱟ? ᱚᱨᱠᱮᱥᱴᱟᱨ ᱠᱚ ᱪᱚᱞ ᱪᱮᱫ ᱞᱮᱠᱟ ᱢᱮᱱᱟᱜ-ᱟ ᱡᱟᱹᱥᱛᱤ ᱜᱮᱥᱮ ᱠᱚᱢ ᱜᱮ᱾
ᱦᱮᱸ ᱱᱚᱣᱟ ᱯᱨᱳᱜᱨᱟᱢ ᱦᱚᱸ ᱡᱟᱹᱥᱛᱤ ᱜᱮ ᱦᱩᱭᱩᱜ ᱠᱟᱱᱟ
ᱦᱮᱸ ᱟᱸᱡᱚᱢᱚᱜ ᱠᱟᱱᱟ ᱞᱟᱹᱭ ᱢᱮ᱾
ᱦᱳᱭ ᱞᱟᱹᱭ ᱫᱚ ᱱᱚᱣᱟ ᱯᱨᱳᱜᱨᱟᱢ ᱠᱚ ᱫᱚ ᱱᱮᱛᱟᱨ ᱟᱸ ᱚᱱᱟ ᱰᱤᱡᱮ ᱞᱟᱜᱽᱬᱮ ᱥᱮᱫ ᱟᱹᱜᱩ ᱠᱟᱛᱮᱫ ᱚᱱᱟ ᱫᱚ ᱵᱟᱹᱭ ᱵᱟᱹᱭᱛᱮ ᱥᱟᱨᱫᱤᱭ ᱠᱟᱜ-ᱟ ᱠᱚ ᱟᱫᱚ ᱚᱱᱟ ᱫᱚ ᱵᱚᱸᱜᱟ ᱵᱩᱨᱩ ᱨᱮᱦᱚᱸ ᱥᱮ ᱵᱟᱯᱞᱟ ᱠᱚᱨᱮ ᱦᱚᱸ ᱚᱱᱟ ᱫᱚ ᱵᱟᱝ ᱠᱚ ᱛᱚᱞᱮᱫ ᱛᱮ ᱟᱫᱚ ᱱᱚᱣᱟ ᱢᱟᱭᱤᱠ ᱵᱚᱠᱥ ᱛᱮᱜᱮ ᱠᱚ ᱪᱟᱹᱞᱩᱭ ᱮᱫᱟ᱾
ᱦᱳᱭ ᱱᱚᱣᱟ ᱢᱟᱛᱚ ᱮᱠᱟᱞ ᱦᱟᱸᱜ ᱮᱠᱟᱞ ᱡᱟᱹᱥᱛᱤ ᱠᱟᱭᱛᱮ ᱧᱮᱞᱚᱜ ᱠᱟᱱᱟ ᱦᱟᱸᱜ ᱟᱫᱚ ᱦᱟᱸᱜ ᱦᱚᱜ-ᱚ ᱱᱚᱝᱠᱟ ᱟᱵᱚᱨᱮᱱ ᱜᱮ ᱦᱟᱸᱜ ᱱᱩᱠᱩ ᱠᱚ ᱡᱟᱹᱥᱛᱤ ᱜᱮ ᱦᱚᱜ-ᱚᱭ ᱤᱭᱩᱴᱩᱵᱽ ᱠᱚᱨᱮᱫ ᱠᱚ ᱧᱮᱞᱚᱜ ᱠᱟᱱᱟ ᱵᱷᱟᱭᱨᱟᱞᱚᱜ ᱠᱟᱱᱟ ᱠᱚ ᱟᱵᱚᱨᱮᱱ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱦᱟᱸᱜ ᱡᱟᱦᱟᱸ ᱫᱚ ᱦᱳᱭᱳᱜ ᱠᱟᱱᱟ ᱚᱞᱚᱜ ᱯᱟᱲᱦᱟᱣ ᱠᱚ ᱤᱱᱟᱹᱜ ᱥᱮᱪᱮᱫ ᱵᱟᱝ ᱠᱟᱛᱮ ᱱᱟᱦᱟᱜ ᱚᱱᱟ ᱯᱨᱳᱜᱨᱟᱢ ᱠᱚᱨᱮ ᱠᱚ ᱵᱤᱥᱤ ᱠᱚ ᱟᱹᱪᱩᱨᱚᱜ ᱠᱟᱱ ᱛᱟᱵᱚᱱᱟ᱾
ᱦᱳᱭ ᱦᱳᱭ,
ᱦᱩᱸ
ᱱᱚᱣᱟ ᱚᱞᱚᱜ ᱱᱚᱣᱟ ᱯᱟᱲᱦᱟᱣ ᱪᱮᱛᱟᱱ ᱨᱮ ᱪᱮᱫ ᱪᱟᱹᱠᱨᱤ-ᱵᱟᱹᱠᱨᱤ ᱠᱚ ᱢᱮᱱᱟᱜ ᱛᱟᱵᱚᱱᱟ ᱱᱚᱣᱟ ᱠᱚᱫᱚ ᱡᱩᱫᱤ ᱠᱚ ᱵᱩᱡᱷᱟᱹᱣ ᱠᱮᱭᱟ ᱛᱟᱦᱚᱞᱮ ᱮᱸ ᱫᱚ ᱱᱚᱣᱟ ᱥᱮᱫ ᱫᱚ ᱵᱟᱠᱚ ᱢᱚᱦᱚᱰᱟᱣ ᱠᱚᱜ-ᱟ᱾ ᱟᱫᱚ ᱡᱟᱹᱥᱛᱤ ᱠᱟᱭᱛᱮ ᱱᱮᱛᱟᱨ ᱫᱚ ᱡᱷᱚᱛᱚ ᱡᱟᱭᱜᱟ ᱨᱮᱜᱮ ᱵᱮᱥᱤᱨ ᱵᱷᱟᱜᱽ ᱱᱚᱣᱟ ᱜᱮ ᱠᱚ ᱠᱚᱨᱟᱣ ᱟᱹᱜᱩᱭ ᱮᱫᱟ ᱥᱮᱠᱚ ᱢᱟᱱᱟᱣ ᱟᱹᱜᱩᱭ ᱮᱫᱟ ᱢᱟᱹᱭᱤᱠ ᱵᱚᱠᱥ ᱛᱮᱜᱮ ᱠᱚ ᱪᱟᱹᱞᱩᱭ ᱮᱫᱟ᱾
ᱦᱳᱭ ᱟᱫᱚ ᱱᱚᱜ-ᱚᱭ ᱠᱤᱪᱷᱩ ᱠᱤᱪᱷᱩ ᱡᱟᱭᱜᱟ ᱠᱚᱨᱮ ᱡᱮᱢᱚᱱ ᱧᱮᱞᱚᱜ ᱠᱟᱱᱟ ᱦᱟᱸᱜ ᱦᱚᱜ-ᱚᱭ ᱡᱟᱦᱟᱸ ᱯᱨᱳᱜᱨᱟᱢ ᱠᱚᱠᱚ ᱠᱚᱨᱟᱣ ᱟᱹᱜᱩᱭ ᱮᱫ-ᱟ ᱚᱱᱟ ᱠᱚᱨᱮᱜ ᱦᱟᱸᱜ ᱢᱟᱱᱮ ᱦᱚᱜ-ᱚᱭ ᱡᱟᱦᱟᱸ ᱫᱚ ᱢᱤᱫ ᱠᱟᱛᱷᱟ ᱛᱮᱵᱚᱱ ᱞᱟᱹᱭᱮᱜ-ᱟ ᱦᱟᱸᱜ ᱪᱷᱟᱹᱯᱨᱤ ᱮᱱᱮᱡ ᱦᱮᱸ ᱥᱮ ᱪᱷᱟᱹᱯᱨᱤ ᱮᱱᱮᱡ ᱱᱚᱜ-ᱚ ᱱᱚᱣᱟ ᱮᱱᱮᱡ ᱠᱚᱫᱚ ᱦᱟᱸᱜ ᱛᱤᱱᱟᱹᱜᱴᱟ ᱡᱚᱛᱷᱟᱛᱚᱜ ᱠᱟᱱᱟ᱾
ᱩᱸ ᱱᱚᱣᱟ ᱮᱱᱮᱡ ᱨᱮᱫᱚ ᱡᱟᱦᱟᱸᱭ ᱮᱱᱮᱡ ᱠᱟᱱᱟᱭ ᱩᱱᱤ ᱜᱮ ᱨᱟᱹᱥᱠᱟᱹ ᱡᱚᱝ ᱞᱟᱜᱟᱫ ᱮ ᱮᱱᱮᱡ ᱮᱫᱟᱭ᱾ ᱢᱟᱱᱮ ᱱᱚᱣᱟ ᱮᱱᱮᱡ ᱨᱮᱱᱟᱜ ᱡᱟᱦᱟᱸ ᱫᱚ ᱴᱷᱟᱶ ᱫᱚ ᱵᱟᱹᱱᱩᱜ ᱟᱱ ᱛᱟᱭᱟ ᱛᱮᱦᱮᱧ ᱡᱟᱦᱟᱸ ᱮᱱᱮᱡ ᱠᱮᱜ-ᱟ ᱠᱚ ᱜᱟᱯᱟ ᱟᱨᱦᱚᱸ ᱢᱤᱫ ᱞᱮᱠᱟ ᱠᱚ ᱮᱱᱮᱡᱟ᱾ ᱮᱸ ᱚᱠᱚᱭ ᱚᱠᱟ ᱟᱡ ᱤᱪᱷᱟᱹ ᱛᱮᱜᱮ ᱮᱱᱮᱡ ᱠᱟᱱᱟ᱾ ᱚᱱᱟᱴᱟ-ᱜ ᱜᱮᱠᱚ ᱩᱫᱩᱜ ᱥᱚᱫᱚᱨᱮᱫ ᱛᱟᱠᱚᱣᱟ᱾ ᱡᱮ ᱟᱞᱮ ᱫᱚ ᱱᱚᱝᱠᱟᱞᱮ ᱦᱤᱞᱟᱹᱣ ᱫᱟᱲᱮᱭᱟ-ᱜ ᱠᱟᱱᱟ᱾ ᱟᱨ ᱱᱚᱣᱟ ᱮᱱᱮᱡ ᱮᱸ ᱠᱷᱚᱱᱼᱼ ᱛᱚ ᱵᱟᱹᱲᱤᱡ ᱠᱤᱪᱷᱩ ᱡᱤᱱᱤᱥ ᱜᱮ, ᱧᱟᱢᱚᱜ ᱠᱟᱱᱟ᱾ ᱡᱟᱦᱟᱸ ᱫᱚ ᱦᱩᱭᱩ-ᱜ ᱠᱟᱱᱟ᱾ ᱚᱱᱟ ᱦᱚᱲᱢᱚ ᱟᱹᱰᱤ ᱤᱥᱯᱤᱰ ᱛᱮ, ᱥᱮ ᱟᱹᱰᱤ ᱮᱸ ᱩᱥᱟᱹᱨᱟ ᱧᱚᱜ ᱜᱮ ᱞᱟᱲᱟᱣ ᱵᱟᱼᱼ ᱟᱫᱚ ᱦᱚᱲᱚᱢ ᱨᱮᱱᱟ-ᱜ ᱦᱩᱭᱩᱜ ᱠᱟᱱᱟ᱾ ᱚᱠᱛᱚ ᱫᱚ ᱟᱹᱰᱤ ᱞᱚᱜᱚᱱ ᱜᱮ ᱪᱟᱵᱟᱜᱼᱟ᱾ ᱟᱫᱚ ᱱᱚᱝᱠᱟ ᱮᱱᱮᱡ ᱠᱟᱛᱮᱱ ᱫᱚ ᱤᱧ-ᱤᱧ ᱢᱚᱱᱮᱭᱟ, ᱥᱚᱢᱟᱡᱽ ᱨᱮ ᱠᱟᱹᱡ ᱛᱟᱞᱟᱝ ᱵᱟᱹᱲᱤᱡ ᱯᱨᱚᱵᱷᱟᱵᱽ ᱜᱮ ᱧᱩᱨ ᱟᱠᱟᱱᱟ᱾ ᱟᱫᱚ ᱚᱱᱟ ᱧᱮᱞ ᱠᱟᱛᱮᱫ ᱠᱟᱹᱡ, ᱠᱟᱹᱡ ᱢᱟᱹᱭ - ᱵᱟᱹᱵᱩ ᱛᱟᱠᱚ ᱪᱮᱛᱟᱱ ᱨᱮ, ᱟᱹᱰᱤ ᱥᱮᱨ ᱯᱟᱲᱟᱜ ᱠᱟᱱᱟ᱾
ᱦᱳᱭ ᱱᱚᱜᱼᱚᱭ ᱦᱟᱸᱜ, ᱡᱟᱦᱟᱢ ᱞᱟᱹᱭ ᱠᱮᱫ ᱮᱠᱫᱚᱢ ᱴᱷᱤᱠ ᱜᱮ ᱠᱤᱱᱛᱩ ᱟᱵᱚᱣᱟᱜᱼᱟ᱾ ᱡᱟᱦᱟᱸ ᱦᱟᱸᱜ ᱱᱚᱜᱼᱚᱭ ᱫᱚᱝ, ᱞᱟᱸᱜᱽᱲᱮ, ᱵᱟᱦᱟ, ᱥᱚᱦᱨᱟᱭ, ᱮᱱᱮᱡ ᱠᱚ ᱢᱮᱱᱟᱜᱼᱟ ᱾ᱦᱟᱸᱜ ᱱᱚᱣᱟ ᱠᱚᱫᱚ ᱦᱟᱸᱜ ᱟᱹᱰᱤ ᱪᱮᱦᱨᱟ ᱾ ᱦᱤᱞᱟᱹᱣ ᱠᱚᱼᱦᱚᱸ ᱱᱚᱜᱼᱚᱭ ᱛᱟᱞᱢᱟᱛᱨᱟ, ᱟᱹᱰᱤ ᱪᱮᱦᱨᱟ ᱢᱮᱱᱟᱜᱼᱟ᱾ ᱠᱤᱱᱛᱩ ᱱᱚᱜᱼᱚᱭ ᱡᱟᱦᱟᱸ᱾ ᱢᱟ ᱞᱟᱹᱭ ᱢᱮ?
ᱞᱟᱹᱭᱮᱫ ᱛᱟᱦᱮᱸᱫ ᱤᱧ ᱡᱟᱦᱟᱸ᱾ ᱱᱚᱣᱟ ᱮᱱᱮᱡ, ᱥᱮᱨᱮᱧ ᱨᱮᱱᱟ-ᱜ ᱮᱛᱚᱦᱚᱵ ᱥᱤᱨᱡᱟᱹᱱ ᱠᱟᱛᱷᱟ᱾ ᱡᱮ ᱞᱟᱸᱜᱽᱲᱮ ᱫᱚᱸ ᱪᱮᱫᱟᱜ ᱠᱚ ᱥᱮ ᱚᱠᱟ ᱦᱤᱞᱳ-ᱜ ᱠᱷᱚᱱ ᱮᱛᱚᱦᱚᱵ ᱮᱱᱟ? ᱮᱸ ᱱᱚᱣᱟ ᱨᱮᱱᱟᱜ ᱱᱟᱜᱟᱢ ᱠᱟᱛᱷᱽᱟ᱾ ᱡᱟᱦᱟᱸᱭ ᱱᱮᱼᱼ ᱱᱮᱛᱟᱨ ᱡᱟᱦᱟᱸᱭ ᱪᱷᱟᱹᱯᱨᱤ ᱠᱚ ᱮᱱᱮᱡ ᱟᱠᱟᱱ ᱫᱚ᱾ ᱡᱟᱦᱟᱸᱭ ᱰᱤᱡᱮ ᱞᱟᱸᱜᱽᱬᱮᱸ ᱮᱸ ᱱᱚᱣᱟ ᱜᱩᱝᱼᱼ ᱫᱚ ᱱᱚᱣᱟ ᱤᱫᱤ ᱟᱛᱮᱫ ᱫᱚ, ᱵᱟᱝᱠᱚ ᱵᱟᱲᱟᱭᱟ ᱾ᱡᱮ ᱞᱟᱸᱜᱽᱲᱮ ᱫᱚ ᱞᱟᱸᱜᱟ ᱮᱲᱮᱸ ᱠᱷᱟᱹᱛᱤᱨ ᱜᱮ-ᱠᱚ ᱮᱱᱮᱡ ᱠᱟᱱᱟ᱾ ᱟᱨ ᱥᱮ ᱠᱚ ᱥᱮᱨᱮᱧ ᱮᱫᱟ᱾ ᱟᱨ ᱱᱚᱣᱟ ᱡᱟᱦᱟᱸ ᱰᱤᱡᱮ ᱞᱟᱸᱜᱽᱬᱮᱸ ᱡᱟᱦᱟᱸ ᱠᱚ ᱮᱱᱮᱡ ᱠᱟᱱᱟ᱾ ᱩᱱᱠᱩ ᱫᱚ ᱦᱚᱲᱢᱚ ᱨᱮ ᱛᱤᱱᱟᱹᱜ ᱞᱚᱜᱚᱱ ᱠᱚ ᱞᱟᱸᱜᱟᱜᱼᱟ᱾ ᱚᱱᱟ ᱠᱷᱟᱹᱛᱤᱨ ᱜᱮᱠᱚ ᱮᱱᱮᱡ ᱠᱟᱱᱟ᱾ ᱟᱫᱚ ᱯᱷᱟᱨᱟᱠ ᱫᱚ ᱱᱩᱠᱩ ᱫᱚ, ᱵᱟᱝᱠᱚ ᱵᱩᱡ ᱫᱟᱲᱮᱭᱟ-ᱜ ᱠᱟᱱᱟ᱾ ᱪᱮᱫᱟᱜ ᱫᱚ ᱱᱚᱣᱟ ᱥᱤᱨᱡᱟᱹᱣ ᱟᱠᱟᱱᱟᱼᱼ ᱞᱟᱸᱜᱽᱲᱮ ᱫᱚ ᱚᱠᱟ ᱠᱷᱚᱱ ᱦᱮᱡ ᱮᱱᱟ?
ᱦᱚᱭ ᱟᱫᱚ ᱦᱟᱸᱜ ᱦᱚᱸ-ᱚᱭ ᱡᱟᱦᱟᱸ ᱞᱟᱝ ᱢᱮᱱ ᱠᱮᱫ ᱞᱮᱠᱟ ᱾ᱦᱟᱸᱜ ᱱᱚᱜᱼᱚᱭ ᱚᱨᱠᱮᱥᱴᱟᱨ ᱠᱚᱨᱮᱜ ᱡᱟᱦᱟᱸ ᱪᱷᱟᱹᱯᱨᱤ ᱮᱱᱮᱡ ᱠᱚ ᱦᱟᱸᱜ ᱼᱼ ᱱᱚᱣᱟ ᱠᱚᱼᱫᱚ ᱦᱟᱸᱜ, ᱥᱚᱢᱟᱡᱽ ᱛᱟᱞᱟ ᱨᱮᱫᱚ ᱦᱟᱸᱜ, ᱵᱟᱹᱲᱤᱡ ᱚᱨᱥᱚᱝ ᱜᱮ ᱧᱮᱞᱚᱜ ᱠᱟᱱᱟ। ᱚᱱᱟ ᱞᱮᱠᱟᱛᱮ, ᱱᱚᱜᱼᱚᱭ ᱡᱩᱫᱤ ᱟᱵᱚᱣᱟᱼᱜ ᱡᱟᱦᱟᱸ ᱫᱚ ᱼᱼ ᱟ ᱫᱚᱝ ᱞᱟᱜᱽᱲᱮ, ᱵᱟᱦᱟ ᱥᱚᱦᱚᱨᱟᱭ, ᱡᱟᱦᱟᱸ ᱼᱼ ᱛᱤᱱᱟᱹᱜ ᱮᱱᱮᱡ ᱠᱚ ᱢᱮᱱᱟ-ᱜ ᱛᱟᱵᱚᱱᱟ᱾ ᱦᱟᱸᱜ ᱚᱱᱟ ᱠᱚᱼᱫᱚ ᱦᱟᱸᱜ ᱦᱳᱭᱛᱳ ᱤᱱᱟᱹᱜ ᱡᱳᱨᱮ, ᱡᱳᱨᱮ ᱵᱟᱝ ᱦᱤᱞᱟᱹᱜ ᱨᱮᱦᱚᱸ ᱼᱼ ᱢᱚᱴᱟᱢᱩᱴᱤ ᱟᱹᱰᱤ ᱪᱮᱦᱨᱟ ᱧᱮᱞᱚᱜᱼᱟ᱾ ᱦᱟᱸᱜ ᱮᱱᱮᱡ ᱠᱚᱫᱚ। ᱛᱟᱭᱛᱚ?
ᱦᱳᱭ ᱦᱳᱭ ᱦᱳᱭ
ᱦᱳᱭ ᱟᱫᱚ, ᱱᱚᱜᱼᱚ ᱱᱚᱝᱠᱟᱱᱟᱼᱜ ᱡᱟᱦᱟᱸ ᱠᱚᱵᱚᱱ ᱥᱟᱹᱛ ᱼᱼ ᱥᱟᱯᱲᱟᱣᱮᱫᱼᱟ ᱦᱟᱸᱜ, ᱯᱨᱳᱜᱨᱟᱢ ᱠᱚ, ᱦᱮᱸ, ᱟᱫᱚ ᱱᱚᱜᱼᱚ ᱱᱚᱣᱟ ᱠᱚ ᱼᱼ ᱮᱸ ᱛᱤᱱᱟᱹᱜ ᱜᱟᱱ ᱡᱚᱛᱷᱟᱛᱚ-ᱜ ᱠᱟᱱᱟ? ᱥᱮ ᱵᱟᱹᱲᱤᱡᱚᱜ ᱠᱟᱱᱟ ᱱᱚᱣᱟ ᱥᱚᱢᱟᱡᱽ ᱨᱮᱱ ᱟᱢ ᱪᱮᱫ ᱞᱮᱠᱟᱢ ᱢᱚᱱᱮᱭᱟ?
ᱱᱚᱣᱟ ᱟᱨ ᱥᱚᱢᱟᱡᱽ ᱨᱮ ᱡᱟᱦᱟᱸ ᱼᱼ ᱟᱻ ᱚᱱᱩᱥᱴᱷᱟᱱ ᱥᱮ ᱯᱨᱳᱜᱨᱟᱢ ᱠᱚᱠᱚ ᱫᱚᱦᱚᱭᱮᱫ ᱫᱚ, ᱱᱚᱣᱟ ᱫᱚ ᱼᱼ ᱱᱚᱝᱠᱟᱻ ᱵᱤᱱᱛᱤ ᱮᱸ ᱠᱚ ᱦᱩᱭᱞ ᱞᱮᱱ ᱠᱷᱟᱱ ᱠᱷᱩᱵ ᱜᱮ ᱱᱟᱯᱟᱭᱚᱜᱼᱟ। ᱠᱟᱨᱚᱱ ᱵᱤᱱ ᱛᱤ ᱨᱮᱦᱚᱸ ᱛᱚ ᱮᱱᱮᱡ ᱥᱮᱨᱮᱧ ᱢᱮᱱᱟᱜ ᱟᱠᱟᱫ ᱜᱮᱭᱟ ᱥᱮ। ᱟᱫᱚ ᱚᱱᱛᱮᱱᱟᱜ ᱚᱱᱟ ᱨᱮᱱᱟᱜ ᱥᱮᱨᱮᱧ ᱠᱚ, ᱥᱮ ᱮᱱᱮᱡ ᱠᱚ। ᱟᱸᱻ ᱫᱚ ᱦᱩᱭᱩᱜ ᱠᱟᱱᱟ ᱟᱹᱰᱤ ᱼᱼ ᱮ ᱢᱟᱱᱮ ᱵᱟᱝ ᱯᱟᱲᱦᱟᱣᱟᱱ, ᱥᱮ ᱵᱟᱝ ᱥᱤᱠᱷᱱᱟᱹᱛᱟᱱ। ᱟ ᱦᱚᱲ ᱠᱚᱦᱚᱸ ᱚᱱᱟ ᱚᱱᱩᱥᱴᱷᱟᱱ ᱥᱮ ᱜᱟᱭᱟᱱ ᱧᱮᱞ ᱛᱮᱠᱚ ᱼᱼ ᱮ ᱥᱮᱬᱟ ᱫᱟᱲᱮᱭᱟᱜᱼᱟ। ᱮᱵᱟᱨᱮ ᱵᱤᱱᱛᱤ ᱧᱮᱞ ᱠᱟᱛᱮᱫ ᱦᱚᱸ ᱚᱱᱠᱟ ᱠᱟᱛᱮᱫ ᱜᱮ ᱮᱸᱻ ᱢᱟᱨᱮ ᱦᱟᱯᱲᱟᱢ ᱠᱚᱫᱚ ᱠᱚ, ᱢᱚᱪᱟ ᱢᱚᱪᱟ ᱛᱮᱜᱮ ᱠᱚ ᱟᱹᱜᱩ ᱞᱮᱜᱼᱟ ᱛᱚ। ᱟᱫᱚ ᱡᱟᱦᱟᱸ ᱫᱚ ᱡᱟᱦᱟᱸᱭ ᱢᱮᱱ ᱛᱟᱭᱟ ᱩᱱᱤ ᱦᱚᱸ ᱥᱮᱨᱮᱧ ᱛᱟᱞᱟ ᱛᱮᱜᱮ ᱼᱼ ᱮ ᱚᱱᱟ ᱫᱚ ᱟᱹᱰᱤ ᱞᱚᱜᱚᱱᱮ ᱩᱭᱦᱟᱹᱨ ᱫᱚᱦᱚ ᱠᱟᱜᱼᱟ। ᱮ ᱟᱫᱚᱻ
ᱦᱳᱭ
ᱯᱨᱳᱜᱨᱟᱢ ᱫᱚ ᱯᱨᱳᱜᱨᱟᱢ ᱫᱚ ᱟᱫᱚ ᱚᱱᱠᱟᱱ ᱫᱷᱟᱨᱟ ᱦᱟᱜ ᱜᱮ ᱦᱩᱭ ᱞᱟᱹᱠᱛᱤ ᱠᱟᱱᱟ। ᱡᱟᱦᱟᱸ ᱫᱚ ᱦᱩᱭᱩᱜ ᱠᱟᱱᱟ ᱱᱚᱣᱟ ᱼᱼ ᱵᱤᱱᱛᱤ ᱛᱟᱞᱟᱛᱮ ᱛᱟᱱᱟᱜ ᱧᱟᱢᱚᱜ ᱢᱟ।
ᱦᱳᱭ ᱟᱫᱚ ᱦᱟᱸᱜ ᱡᱟᱦᱟᱸ ᱫᱚ ᱢᱮᱱ ᱜᱟᱱᱚᱜᱼᱟ ᱦᱚᱸᱜᱼᱚᱭ ᱥᱤᱧ ᱥᱤᱝᱨᱤ ᱠᱚ ᱦᱩᱭᱩᱜ ᱠᱟᱱ ᱛᱟᱵᱚᱱᱟ᱾ ᱦᱚᱸᱜᱼᱚ ᱱᱚᱝᱠᱟᱱᱟᱜ ᱮᱱᱮᱡ ᱥᱮᱨᱮᱧ ᱠᱚ ᱞᱟᱹᱭ ᱼᱼ ᱪᱮᱫ ᱛᱟᱭ ᱛᱚ
ᱦᱳᱭ ᱦᱳᱭ ᱦᱳᱭ ᱚᱱᱠᱟᱱᱟᱜ।
ᱦᱳᱭ ᱟᱫᱚ ᱦᱟᱸᱜ ᱟᱵᱚ ᱫᱚ ᱯᱟᱹᱦᱤᱞ ᱠᱷᱚᱱᱜ ᱦᱟᱸᱜ ᱱᱚᱜᱼᱚᱭ ᱥᱮᱪᱮᱫ ᱦᱟᱸᱜ ᱡᱩᱫᱤ ᱵᱚᱱ ᱧᱮᱞᱟ। ᱤᱱᱟᱹᱜ ᱼᱼ ᱦᱮᱸᱻ ᱥᱮᱪᱮᱫ ᱫᱚ ᱦᱟᱸᱜ ᱦᱳᱭᱛᱚ ᱵᱟᱝ ᱛᱟᱦᱮᱸ ᱠᱟᱱᱟ, ᱥᱮᱪᱮᱫ ᱨᱮᱱᱟᱜ ᱥᱩᱵᱤᱫᱷᱟ ᱠᱚᱫᱚ। ᱠᱚᱢ ᱠᱚ ᱠᱷᱟᱹᱛᱤᱨ ᱦᱟᱸᱜ ᱱᱚᱜᱼᱚ ᱱᱚᱣᱟ ᱠᱚᱫᱚ ᱦᱟᱸᱜ ᱦᱚᱸᱜᱼᱚᱭ ᱢᱚᱪᱟ ᱢᱚᱟ ᱛᱮᱜᱮ ᱦᱟᱸᱜ ᱱᱤᱛ ᱦᱟᱹᱵᱤᱡ ᱛᱮ ᱦᱮᱡ ᱟᱹᱜᱩ ᱞᱮᱱᱟ। ᱡᱩᱫᱤ ᱦᱚᱭᱛᱚ ᱱᱤᱛᱳᱜ ᱯᱩᱛᱷᱤ ᱯᱚᱛᱚᱵᱽ ᱠᱚᱨᱮ ᱦᱟᱸᱜ ᱚᱞ ᱵᱤᱞ ᱛᱮ ᱧᱟᱢᱚᱜ ᱠᱟᱱᱟ। ᱟᱫᱚ ᱚᱱᱟ ᱞᱮᱠᱟᱛᱮ ᱦᱚᱸᱜᱼᱚᱭ ᱵᱤᱱᱛᱤ ᱠᱚᱫᱚ ᱦᱟᱸᱜ ᱟᱹᱰᱤ ᱨᱚᱠᱚᱢᱟᱜ ᱵᱤᱱᱛᱤ ᱢᱮᱱᱟᱜ ᱼᱼ ᱛᱟᱵᱚᱱᱟ। ᱱᱚᱜᱼᱚᱭ ᱡᱩᱫᱤ ᱵᱚᱱ ᱧᱮᱞᱟ ᱡᱚᱢᱥᱤᱢ ᱵᱤᱱᱛᱤ, ᱠᱟᱨᱟᱢ ᱵᱤᱱᱛᱤ। ᱦᱮᱸ ᱱᱚᱣᱟ ᱪᱷᱟᱹᱴᱭᱟᱹᱨ, ᱵᱟᱯᱞᱟ, ᱵᱷᱟᱸᱰᱟᱱ ᱱᱩᱠᱩ ᱢᱟ ᱢᱮᱱᱟᱜ ᱜᱮᱭᱟ। ᱦᱚᱸᱜᱼᱚ ᱱᱚᱝᱠᱟᱱᱟᱜ ᱦᱚᱸ ᱠᱟᱹᱡ ᱮ ᱱᱤᱛᱚᱜ ᱱᱚᱣᱟ ᱥᱚᱢᱚᱭ ᱨᱮ ᱟᱵᱚ ᱼᱼ ᱮ ᱥᱟᱵ ᱫᱚᱦᱚ ᱫᱚᱨᱠᱟᱨ ᱛᱟᱵᱚᱱ। ᱥᱮ ᱪᱮᱫ ᱞᱮᱠᱟᱢ ᱢᱚᱱᱮᱭᱟ?
ᱦᱳᱭ ᱦᱳᱭ ᱮᱠᱟᱞ ᱜᱮ ᱥᱟᱵ ᱞᱟᱹᱠᱛᱤ ᱠᱟᱱ ᱜᱮᱭᱟ ᱠᱟᱨᱚᱱ ᱱᱚᱣᱟ ᱠᱚᱫᱚ ᱵᱤᱱᱛᱤ ᱱᱟᱦᱟᱜ ᱡᱟᱦᱟᱸ ᱢᱟᱨᱮ ᱯᱩᱛᱷᱤ ᱱᱟ ᱟᱫᱚ ᱟᱮᱞ ᱵᱚᱝᱥᱚ ᱫᱷᱚᱨᱚᱢ ᱯᱩᱛᱷᱤᱠ ᱮᱸ ᱠᱷᱚᱱ ᱡᱟᱦᱟᱸ ᱡᱤᱱᱤᱥ ᱠᱚ ᱵᱟᱲᱟᱭ ᱛᱮᱱᱟᱜ ᱛᱟᱦᱮᱸ ᱠᱟᱱᱟ ᱱᱚᱣᱟ ᱠᱚᱦᱚᱸ ᱪᱷᱟᱯᱟᱣ ᱪᱷᱟᱯᱟᱣ ᱛᱟᱭᱚᱢ ᱜᱮ ᱟᱹᱨᱩ ᱯᱷᱮᱨᱟᱣ ᱞᱮᱠᱟᱛᱮ ᱟᱹᱰᱤ ᱨᱚᱠᱚᱢ ᱠᱚ ᱟᱹᱨᱩ ᱯᱷᱮᱨᱟᱣᱮᱫᱟ ᱟᱫᱚ ᱚ ᱱᱚᱣᱟ ᱵᱤᱱᱛᱤ ᱛᱟᱞᱟᱛᱮ ᱡᱟᱦᱟᱸᱭ ᱩᱸ ᱠᱩ ᱵᱟᱝ ᱠᱚ ᱵᱟᱲᱟᱭ ᱞᱮᱫ ᱛᱟᱦᱮᱸᱫ, ᱢᱤᱫ ᱫᱷᱟᱣ ᱠᱚ ᱟᱸᱡᱚᱢ ᱞᱮᱠᱷᱟᱱ, ᱦᱚᱭᱛᱳ ᱛᱟᱭᱚᱢ ᱫᱟᱨᱟᱢ ᱚᱸ ᱚᱸ ᱚᱱᱟ ᱫᱚᱠᱚ ᱩᱭᱦᱟᱹᱨ ᱫᱚᱦᱚ ᱠᱟᱜᱼᱟ᱾ ᱡᱮ ᱯᱩᱛᱷᱤ ᱨᱮ ᱡᱟᱦᱟᱸᱱᱟᱜ ᱜᱮ ᱚᱞ ᱛᱟᱦᱮᱸᱱ ᱟᱞᱮ, ᱟᱞᱮ ᱦᱚᱸ ᱚᱱᱟ ᱯᱩᱛᱷᱤ ᱨᱮᱞᱮ ᱟᱸᱡᱚᱢ ᱞᱮᱫ ᱛᱟᱦᱮᱸᱫ ᱜᱮ, ᱟᱫᱚ ᱱᱚᱜᱼᱚᱼ ᱱᱚᱝᱠᱟ ᱠᱟᱛᱮᱱ ᱦᱩᱭᱩᱜ ᱠᱟᱱᱟ ᱪᱟᱞᱟᱣ ᱫᱚ ᱞᱟᱹᱠᱛᱤ ᱜᱮ ᱠᱟᱱᱟ᱾
ᱦᱳᱭ, ᱡᱟᱦᱟᱸ ᱫᱚᱦᱟᱸᱜ ᱦᱚᱸᱜᱼᱚᱭ ᱧᱮᱞ ᱠᱟᱛᱮᱜ ᱥᱮᱬᱟ ᱟᱸᱡᱚᱢ ᱠᱟᱛᱮᱜ ᱥᱮᱬᱟ ᱟᱨᱻ ᱱᱚᱜᱼᱚ ᱱᱚᱣᱟ ᱥᱮᱬᱟ ᱠᱚᱫᱚ ᱦᱟᱸᱜ ᱟᱹᱰᱤ ᱡᱩᱫᱟᱹ ᱜᱮᱭᱟ, ᱟᱨ ᱛᱚᱜ ᱡᱩᱫᱤ ᱟᱵᱚ ᱦᱚᱭᱛᱚ ᱯᱩᱛᱷᱤ ᱯᱚᱛᱚᱵ ᱠᱚᱨᱮ ᱟᱵᱚ ᱧᱮᱞ ᱠᱟᱛᱮᱜ ᱥᱮ ᱯᱟᱲᱦᱟᱣ ᱠᱟᱛᱮᱜ ᱵᱚᱱ ᱥᱮᱬᱟᱭᱟ ᱚᱱᱟ ᱦᱚᱸ ᱠᱟᱹᱜ ᱵᱷᱮᱜᱟᱨ ᱜᱮᱭᱟ, ᱱᱚᱜᱼᱚᱭ ᱧᱮᱞ ᱠᱟᱛ-